ᱦᱮᱞᱳ ᱦᱮᱸ ᱜᱚᱢᱠᱮ ᱞᱟᱹᱭ ᱵᱤᱱ
ᱡᱚᱦᱟᱨ ᱜᱮ ᱜᱚᱝᱠᱮ᱾
ᱦᱮᱸ
ᱚᱠᱟ ᱨᱮᱫᱚ
ᱦᱮᱱᱟᱜ ᱞᱤᱧᱟ ᱦᱚᱭᱛᱚ ᱨᱟᱥᱛᱟ ᱥᱮᱫ ᱨᱮᱜᱮ ᱞᱟᱹᱭ ᱵᱤᱱ ᱢᱟ᱾ ᱵᱮᱥ ᱜᱮᱭᱟᱵᱤᱱ?
ᱦᱚᱸ ᱦᱚᱸ ᱵᱮᱥ ᱜᱮᱭᱟᱞᱤᱧ᱾ ᱟᱹᱵᱤᱱ ᱦᱚᱸ ᱵᱮᱥ ᱜᱮᱭᱟᱵᱤᱱ ᱛᱚ?
ᱦᱳᱭ ᱵᱮᱥ ᱜᱮᱭᱟᱞᱤᱧ᱾
ᱟᱪᱪᱷᱟ ᱟᱪᱪᱷᱟ᱾
ᱪᱮᱫ ᱠᱚᱵᱤᱱ ᱪᱮᱠᱟᱭᱮᱫᱟ?
ᱦᱳᱭ ᱠᱟᱹᱴᱤᱡ ᱞᱤᱧ ᱪᱟᱞᱟᱜ ᱠᱟᱱᱟ ᱱᱚᱜᱼᱚᱭ ᱛᱷᱚᱲᱟ ᱥᱟ ᱫᱚᱞᱤᱧ ᱛᱟᱲᱟᱢ ᱟᱠᱟᱫ-ᱟ ᱨᱩᱢ ᱥᱮᱫ ᱞᱤᱧ ᱪᱟᱞᱟᱜ ᱠᱟᱱᱟ᱾
ᱟᱪᱷᱟ ᱟᱪᱷᱟ ᱟᱪᱷᱟ᱾ ᱡᱮ ᱦᱮᱸ ᱱᱟᱯᱟᱭ ᱵᱟᱲᱟ ᱜᱮ᱾ ᱟᱹᱵᱤᱱ ᱜᱮ ᱪᱮᱫᱞᱮᱠᱟ?
ᱟ ᱱᱟᱯᱟᱭ ᱜᱮ ᱱᱤᱛ ᱨᱚᱦᱚᱭ ᱠᱚᱫᱚ ᱛᱤᱱᱟᱹᱜ ᱥᱟᱺᱜᱤᱧ ᱮᱱᱟ?
ᱟᱸ ᱨᱚᱦᱭ ᱠᱚᱻ ᱮᱠᱷᱚᱱ ᱫᱚ ᱫᱮᱨᱤ ᱜᱮᱭᱟ ᱟᱹᱞᱤᱧᱟᱜ ᱫᱚ ᱛᱚᱲᱟᱣ ᱜᱮ ᱴᱷᱤᱠ ᱴᱷᱟᱠ ᱟᱹᱣᱨᱤ ᱦᱟᱨᱟᱜ ᱛᱟᱹᱟᱞᱤᱧᱟ᱾
ᱟᱪᱪᱷᱟ᱾
ᱦᱮᱸ ᱟᱹᱵᱤᱱᱟᱜ ᱨᱚᱦᱚᱭ ᱠᱚᱫᱚ ᱥᱟᱹᱛ ᱮᱱᱟ?
ᱨᱚᱦᱚᱭ ᱫᱚ ᱟᱹᱭᱨᱤᱭᱟᱜᱼᱟ ᱛᱚᱞᱟ ᱠᱚᱜᱮ ᱦᱟᱨᱟᱜ ᱠᱟᱱᱟ ᱟᱨ ᱱᱚᱜ-ᱚᱭ ᱵᱷᱤᱛᱟᱹ ᱠᱚ ᱢᱟᱜ ᱵᱟᱲᱟ ᱦᱩᱭᱩᱜ ᱠᱟᱱᱟ ᱟᱨ ᱥᱤ ᱵᱤᱫ ᱥᱤᱭᱳᱜ ᱦᱩᱭᱩᱜ ᱠᱟᱱᱟ ᱴᱨᱮᱠᱴᱟᱨ ᱠᱟᱛᱮᱜ ᱱᱟᱦᱮᱞ ᱠᱚᱢᱟ ᱱᱮᱛᱟᱨ ᱫᱚ ᱪᱟᱵᱟᱜ
ᱟᱪᱪᱷᱟ ᱟᱪᱪᱷᱟ ᱟᱪᱪᱷᱟ᱾
ᱚᱦᱚ᱾
ᱟᱫᱚ ᱱᱟᱦᱮᱞ ᱠᱚᱵᱚᱱ ᱪᱟᱵᱟ ᱜᱤᱰᱤ ᱠᱟᱜ ᱠᱷᱟᱱ ᱦᱩᱭᱩᱜᱼᱟ ᱟᱫᱚ ᱚᱱᱟ ᱛᱮᱦᱚᱸ ᱛᱚ ᱤᱭᱟᱹᱭ ᱦᱩᱭᱩᱜᱼᱟ ᱡᱟᱦᱟᱸ ᱠᱚᱨᱮ ᱟᱵᱚᱣᱟᱜ ᱚᱱᱠᱟᱱᱟᱜ ᱦᱟᱥᱟ ᱢᱮᱱᱟᱜ ᱛᱟᱵᱚᱱᱟ ᱫᱷᱚᱨᱚ ᱚᱱᱠᱟᱱᱟᱜ᱾ ᱴᱚᱴᱷᱟ ᱠᱚ᱾ ᱡᱟᱦᱟᱸ ᱠᱚᱨᱮ ᱫᱚ ᱴᱟᱠᱴᱟᱨ ᱠᱚ ᱟᱨᱠᱤ ᱵᱟᱝ ᱵᱚᱞᱚᱱᱟ ᱚᱱᱟ ᱠᱚᱨᱮ ᱛᱚ, ᱱᱟᱦᱮᱞ ᱛᱮᱜᱮ ᱥᱤ ᱞᱟᱜᱟᱣ ᱟᱵᱚᱱᱟ᱾
ᱦᱳᱭ᱾ ᱟᱻᱨ ᱰᱟᱹᱟᱝᱨᱤ ᱠᱚᱫᱚ ᱛᱤᱱᱟᱹᱜ ᱵᱤᱱ ᱪᱟᱥ ᱟᱠᱟᱫ ᱠᱚᱣᱟ?
ᱰᱟᱹᱝᱨᱤ ᱦᱮᱱᱟᱜ ᱠᱤᱱᱟᱹ ᱵᱟᱨᱭᱟ, ᱮᱠᱷᱚᱱ ᱪᱟᱥ ᱞᱮᱠᱟ ᱫᱚ ᱩᱱᱠᱤᱱ ᱛᱮᱜᱮ ᱪᱟᱥᱵᱟᱥ ᱦᱩᱭᱩᱜ ᱠᱟᱱᱟ ᱛᱟᱨᱯᱚᱨ ᱟᱨᱦᱚᱸ ᱡᱟᱦᱟᱸ ᱠᱚᱨᱮ ᱥᱟᱸᱜᱮ ᱜᱮᱭᱟ ᱦᱟᱥᱟ ᱟᱨᱠᱤ ᱚᱱᱟ ᱠᱷᱚᱡ ᱫᱚ ᱴᱟᱠᱴᱟᱨ ᱛᱮᱜᱮ
ᱟᱪᱪᱷᱟ᱾ ᱟᱪᱪᱷᱟ ᱟᱪᱪᱷᱟ ᱟᱪᱪᱷᱟ᱾
ᱟᱫᱚ ᱡᱤᱱᱤᱥ ᱯᱚᱛ ᱠᱤᱪᱷᱩ ᱫᱚᱦᱚ ᱫᱚᱨᱠᱟᱨ ᱦᱮᱱᱟᱜ ᱦᱚᱸ ᱦᱮᱱᱟᱜ ᱠᱚᱣᱟ ᱮᱠᱷᱚᱱ ᱢᱮᱨᱚᱢᱟ
ᱢᱮᱱᱟᱜ ᱠᱚᱜᱮᱭᱟ ᱥᱚᱛᱨᱚ ᱟᱴᱴᱤ ᱟᱴᱷᱨᱚᱴᱤ ᱜᱟᱱ ᱟᱨ ᱪᱮᱫ?
ᱦᱳᱭ ᱦᱳᱭ᱾ ᱟᱨ ᱰᱟᱝᱨᱤ ᱠᱚ ᱢᱚᱡᱽ ᱦᱮᱸ᱾
ᱟᱹᱵᱤᱱ ᱟᱨᱠᱤ ᱛᱤᱱᱟᱹᱜ ᱜᱟᱱ ᱵᱤᱱ ᱪᱟᱥ ᱟᱠᱟᱫ ᱠᱚᱣᱟ ᱡᱤᱱᱤᱥ ᱯᱟᱹᱛᱤ ᱠᱚ ᱟᱨᱠᱤ
ᱦᱳᱭ ᱪᱟᱥ ᱦᱩᱭ ᱟᱠᱟᱱᱟ ᱰᱟᱝᱨᱤ ᱵᱟᱨᱡᱚᱲ ᱢᱮᱱᱟᱜ ᱠᱚᱣᱟ ᱟᱨ ᱢᱮᱨᱚᱢ ᱛᱩᱨᱩᱭ ᱜᱚᱴᱟᱝ᱾ ᱟᱨ ᱥᱤᱢ ᱢᱮᱱᱟᱜ ᱠᱚᱣᱟ ᱚᱱᱠᱟ ᱥᱟᱛ ᱟᱴᱴᱤ ᱜᱟᱱ ᱟᱨ ᱥᱩᱠᱨᱤ ᱢᱮᱱᱟᱜ ᱠᱚᱣᱟ ᱵᱟᱨᱭᱟ ᱟᱨ ᱤᱱᱠᱟᱹ ᱜᱮ ᱪᱟᱥ ᱵᱟᱲᱟ ᱦᱩᱭ ᱠᱟᱱᱟ᱾
ᱚᱸ ᱟᱪᱪᱷᱟ ᱥᱤᱢ ᱫᱚ ᱟᱫᱚ ᱪᱮᱫ ᱞᱮᱠᱟ ᱛᱩᱯᱩᱫ ᱚᱱᱠᱟ ᱵᱤᱱ ᱤᱭᱟᱹ ᱠᱚᱣᱟ ᱥᱮ ᱚᱠᱟ ᱞᱮᱠᱟ ᱵᱤᱱ ᱪᱟᱥ ᱠᱚᱣᱟ?
ᱦᱳᱭ ᱛᱩᱯᱩᱫ ᱦᱩᱭᱩᱜ ᱜᱮᱭᱟ᱾
ᱚ᱾
ᱛᱩᱯᱩᱱ ᱦᱚᱸ ᱛᱩᱯᱩᱱ ᱦᱩᱭᱩᱜ ᱜᱮᱭᱟ᱾ ᱱᱚᱠᱟ ᱯᱮᱲᱟ ᱯᱟᱹᱲᱦᱟᱺ ᱠᱚ ᱦᱮᱡ ᱵᱟᱲᱟ ᱞᱮᱱᱠᱷᱟᱱ ᱩᱱᱠᱩ ᱜᱚᱡ ᱵᱟᱲᱟ ᱠᱚ ᱦᱩᱭᱩᱜᱼᱟ ᱠᱟᱹᱴᱤᱡ᱾
ᱦᱮᱸ ᱦᱮᱸ ᱚᱱᱟ ᱦᱚᱸ ᱫᱚᱨᱠᱟᱨ ᱠᱟᱱ ᱵᱟᱠᱷᱟᱱ ᱯᱮᱲᱟ ᱯᱟᱹᱲᱦᱟᱺ ᱫᱮᱵᱟᱥᱮᱵᱟ ᱵᱟᱝᱠᱷᱟᱱ ᱫᱚ ᱟᱨ ᱪᱮᱠᱟᱛᱮ ᱦᱩᱭᱩᱜᱼᱟ?
ᱦᱳᱭ ᱦᱳᱭ᱾
ᱟᱫᱚ ᱚᱲᱟᱜ ᱨᱮᱠᱚ ᱛᱟᱦᱮᱱ ᱠᱷᱟᱱ ᱫᱚ ᱟᱫᱚ ᱠᱷᱚᱨᱚᱪ ᱠᱚᱢᱚᱜ ᱛᱟᱵᱚᱱᱟ ᱥᱮ
ᱦᱳᱭ ᱦᱳᱭ᱾
ᱚᱱᱟᱜᱮ ᱯᱮᱲᱟ ᱯᱮᱲᱟ ᱵᱚᱱ ᱱᱮᱣᱛᱟ ᱠᱚᱣᱟ ᱟᱨ ᱠᱚ ᱦᱤᱡᱩᱜ ᱟᱠᱚ᱾
ᱦᱳᱭ᱾
ᱵᱷᱟᱞᱮ ᱢᱚᱱᱫᱚ ᱡᱚᱢ ᱦᱚᱸ ᱡᱚᱢ ᱦᱚᱸ ᱫᱚᱨᱠᱟᱨ᱾
ᱚ ᱟᱸ ᱚᱱᱠᱟ ᱜᱮ ᱛᱟᱦᱚᱞᱮ ᱜᱚᱨᱚᱢ ᱠᱟᱱᱟ ᱥᱮ ᱵᱟᱝ ᱚᱱᱛᱮ ᱫᱚ
ᱵᱟᱝ ᱵᱟᱝ ᱢᱤᱫ ᱫᱤᱱ ᱠᱤᱪᱷᱩ ᱫᱤᱱᱮ ᱡᱟᱹᱯᱩᱫ ᱵᱟᱲᱟ ᱠᱮᱫᱟ ᱫᱤᱭᱮ ᱟᱫᱚ ᱱᱤᱛᱚᱝ ᱟᱵᱚᱦᱟᱣᱟ ᱫᱚ ᱴᱷᱤᱠ ᱜᱮ ᱫᱚᱦᱚ ᱟᱠᱟᱫᱟ᱾ ᱡᱮᱢᱚᱱ ᱜᱚᱨᱚᱢ ᱫᱚ ᱵᱟᱝ ᱵᱩᱡᱷᱟᱹᱜ ᱠᱟᱱᱟ ᱛᱮᱢᱚᱱ ᱤᱭᱟᱹ ᱦᱚᱸ ᱵᱟᱝ ᱵᱩᱡᱷᱟᱹᱜ ᱠᱟᱱᱟ ᱟᱵᱚᱦᱟᱣᱟ ᱠᱚ᱾ ᱚᱱᱛᱮᱱᱟᱜ ᱟᱵᱚᱦᱟᱣᱟ ᱫᱚ ᱪᱮᱫ ᱞᱮᱠᱟ?
ᱚᱱᱛᱮ ᱱᱟᱜ ᱟᱵᱚᱦᱟᱣᱟ ᱚᱸ ᱵᱟᱝ ᱜᱚᱨᱚᱢ ᱠᱟᱱᱟ ᱵᱮᱥᱤ ᱫᱚ ᱢᱟᱱᱮ ᱦᱟᱞᱠᱟ ᱦᱟᱞᱠᱟ᱾ ᱴᱷᱤᱠ ᱴᱷᱟᱠ ᱢᱮᱱᱟᱜᱼᱟ
ᱟᱪᱷᱟ ᱡᱚᱢ ᱵᱟᱲᱟ ᱠᱮᱫᱟ ᱵᱤᱱ ᱥᱮ ᱟᱹᱣᱨᱤ
ᱡᱚᱢ ᱵᱟᱲᱟ ᱟᱹᱣᱨᱤ ᱟ, ᱡᱚᱢ, ᱤᱥᱤᱱ ᱠᱚ ᱟᱹᱣᱨᱤᱟᱛᱚ ᱟᱫᱚ ᱡᱚᱢ ᱵᱟᱲᱟ ᱟᱹᱭᱨᱤ ᱭᱟᱜᱼᱟ᱾
ᱟᱪᱪᱷᱟ ᱟᱪᱪᱷᱟ ᱟᱪᱪᱷᱟ
ᱦᱮᱸ ᱟᱨ ᱡᱚᱢ ᱵᱟᱲᱟ ᱠᱮᱫᱟ ᱵᱤᱱ ᱟᱵᱤᱱ?
ᱦᱮᱸ ᱡᱚᱢ ᱵᱟᱲᱟ ᱠᱮᱫᱟᱞᱤᱧ᱾
ᱟᱪᱪᱷᱟ ᱟᱪᱪᱷᱟ
ᱩᱛᱩ ᱠᱚᱦᱚᱸ ᱵᱟᱹᱞᱤ ᱜᱮ ᱛᱮᱦᱮᱧ ᱫᱚ ᱛᱟᱦᱮᱸ ᱠᱟᱱᱟ ᱡᱤᱞ ᱠᱚ ᱟᱹᱜᱩ ᱦᱩᱭ ᱞᱮᱱᱟ᱾ ᱡᱤᱞ ᱠᱩ ᱟᱛᱮ ᱜᱮ ᱡᱚᱢ ᱵᱟᱲᱟ ᱦᱩᱭᱱᱟ᱾
ᱚᱸ ᱟᱨ ᱦᱩᱞ ᱢᱟᱦᱟ ᱠᱚ ᱚᱠᱟ ᱞᱮᱠᱟ ᱠᱚ ᱢᱟᱱᱟᱣ ᱠᱮᱫᱟ ᱟᱯᱮᱥᱮᱫ?
ᱟᱨ ᱦᱩᱞ ᱢᱟᱦᱟ ᱫᱚ ᱱᱚᱛᱮ ᱢᱟ ᱟᱹᱰᱤ ᱱᱟᱯᱟᱭ ᱛᱮᱜᱮ ᱠᱟᱴᱟᱣ ᱠᱟᱱᱟ᱾ ᱡᱟᱦᱟᱸ ᱢᱚᱱᱮ ᱦᱩᱭ ᱞᱮᱱᱟ ᱡᱮ ᱵᱷᱟᱹᱞᱤ ᱵᱟᱝ ᱦᱩᱭᱩᱜᱼᱟ, ᱡᱮᱻ ᱞᱟᱦᱟᱛᱮ ᱞᱮᱠᱟ ᱵᱟᱝ ᱛᱚ ᱡᱟᱭᱦᱳᱠ ᱱᱤᱡᱮᱨᱟᱜ ᱫᱟᱲᱮᱛᱮ ᱥᱮ ᱱᱤᱡᱮ ᱜᱚᱲᱚ ᱥᱚᱯᱚᱦᱚᱫ ᱮᱢᱛᱮ ᱢᱳᱚᱴᱟᱢᱩᱴᱤ ᱵᱷᱟᱞᱮ ᱜᱮ ᱦᱩᱭ ᱠᱟᱱᱟ
ᱦᱳᱭ ᱦᱳᱭ
ᱡᱟᱦᱟᱸ ᱢᱚᱱᱮ ᱦᱩᱭ ᱞᱮᱱᱟ ᱚᱱᱟ ᱠᱷᱚᱱ ᱫᱚ, ᱟᱹᱰᱤ ᱵᱮᱥ, ᱚᱱᱛᱮ ᱠᱷᱚᱱ ᱚᱱᱛᱮ ᱯᱮ ᱢᱟᱱᱟᱣ ᱜᱮᱭᱟ ᱥᱮ ᱵᱟᱝ ᱜᱚᱝᱠᱮ ᱛᱟᱞᱮ ᱟᱯᱮ ᱫᱚ
ᱦᱳᱭ ᱱᱚᱛᱮ ᱦᱚᱸ ᱢᱟᱱᱟᱣ ᱫᱚ ᱦᱩᱭᱩᱜ ᱜᱮᱭᱟ, ᱢᱟᱱᱟᱣ ᱦᱩᱭ ᱮᱱᱟ ᱱᱟᱭ ᱱᱟᱯᱟᱭ ᱛᱮᱜᱮ, ᱟᱫᱚ ᱱᱤᱛᱚᱜ ᱫᱚ ᱟᱛᱳ ᱫᱤᱥᱚᱢ ᱨᱮᱫᱚ ᱵᱟᱱᱩᱜ ᱦᱟᱛᱟᱲ ᱜᱮᱭᱟ ᱛᱚᱦᱟᱸᱜ ᱚᱸᱰᱮ ᱫᱚ ᱵᱟᱝ ᱢᱟᱱᱟᱣ ᱦᱩᱭ ᱠᱟᱱᱟ ᱟᱹᱛᱩ ᱫᱤᱥᱚᱢ ᱨᱮᱫᱚ ᱛᱟᱦᱚᱞᱮ ᱱᱚᱛᱮ ᱨᱮ ᱢᱟᱱᱟᱣ ᱦᱩᱭᱩᱜ ᱠᱟᱱ ᱛᱟᱦᱮ ᱠᱚᱞᱮᱡᱽ ᱥᱮᱫ ᱨᱮ ᱟᱫᱚᱻ ᱠᱚᱞᱮᱡᱽ ᱨᱮᱫᱚ ᱩᱱᱟᱹᱜ ᱡᱩ ᱡᱟᱸᱠ ᱡᱚᱢᱚᱠᱟᱭ ᱠᱷᱚᱱ ᱵᱟᱦᱟ ᱢᱟᱞᱟ ᱟᱨᱟᱣ ᱟᱨ ᱡᱟᱦᱟᱱᱟᱜ ᱚᱱᱠᱟ ᱞᱟᱹᱭ ᱚᱱᱟ ᱵᱟᱨᱮᱛᱮ ᱱᱚᱝᱠᱟᱻ ᱪᱮᱫ ᱠᱤᱱ ᱪᱤᱠᱟᱹ ᱞᱮᱫᱟ ᱟᱴᱷᱨᱚᱥᱚ ᱯᱚᱧᱪᱟᱱᱚ ᱛᱤᱨᱤᱥᱮᱻᱡᱩᱱ ᱨᱮ ᱚᱱᱟ ᱠᱚ ᱵᱟᱨᱮᱛᱮ ᱠᱟᱹᱴᱤᱡ ᱞᱟᱹᱭ ᱵᱟᱲᱟ ᱜᱚᱝᱠᱮ ᱠᱚ, ᱟᱨ ᱩᱱᱠᱩ ᱢᱟᱪᱮᱫ - ᱢᱟᱪᱮᱛᱟᱹᱱᱤ ᱠᱚ ᱟᱨ ᱯᱟᱹᱴᱷᱩᱣᱟᱹ ᱠᱚ, ᱚᱱᱟᱜᱮ ᱜᱟᱞᱢᱟᱨᱟᱣ ᱵᱟᱲᱟ ᱠᱚ ᱦᱩᱭᱱᱟ
ᱟᱪᱷᱟ, ᱟᱪᱷᱟ, ᱟᱪᱷᱟ ᱛᱚ ᱢᱚᱴᱟᱢᱩᱴᱤ ᱫᱚ ᱵᱷᱟᱞᱮ ᱜᱮ ᱢᱟᱱᱟᱣ ᱵᱟᱛᱟᱣ ᱫᱚ ᱵᱟᱷᱟᱞᱮ ᱜᱮ ᱦᱳᱭ ᱠᱟᱱᱟ ᱟᱨᱠᱤ
ᱦᱟ ᱦᱟᱸ
ᱟᱪᱷᱟ ᱟᱹᱵᱤᱱ ᱵᱤᱱ ᱞᱟᱹᱭ ᱞᱮᱫᱟ ᱥᱮ ᱵᱟᱝ ᱡᱟᱦᱟᱱᱟᱜ ᱵᱟᱨ ᱠᱟᱛᱷᱟ ᱜᱟᱱ
ᱦᱮᱸ ᱵᱟᱨ ᱠᱟᱛᱷᱟ ᱫᱚ ᱞᱟᱹᱭ ᱦᱩᱭᱮᱱ ᱜᱮᱭᱟ ᱵᱟᱨ ᱠᱟᱛᱷᱟ ᱠᱚ
ᱟᱪᱪᱷᱟ, ᱟᱪᱪᱷᱟ ᱞᱟᱹᱭᱦᱚᱸ ᱫᱚᱨᱠᱟᱨ ᱠᱟᱱᱟ ᱱᱚᱣᱟ ᱱᱤᱭᱟᱹ ᱦᱟᱯᱮᱱ ᱫᱤᱱᱨᱮ ᱡᱟᱦᱟᱸ ᱠᱚᱞᱮᱡᱽ ᱠᱚᱵᱤᱱ ᱞᱟᱹᱭ ᱮᱫᱟ, ᱛᱚ ᱠᱚᱞᱮᱡᱽ ᱨᱮᱱ ᱡᱟᱦᱟᱸᱭ ᱠᱚ ᱛᱟᱦᱮᱱ ᱜᱮᱭᱟ ᱟᱨ ᱠᱚ ᱦᱩᱰᱤᱧ ᱠᱚ
ᱦᱚ ᱦᱳᱭ
ᱩᱱᱠᱩ ᱦᱚᱸ ᱥᱮᱬᱟ ᱫᱚᱨᱠᱟᱨ, ᱩᱱᱠᱩ ᱦᱚᱸ ᱯᱚᱨᱚᱵᱯᱩᱨᱛᱤ ᱤᱱᱟᱹᱠᱦᱟᱱ ᱠᱚ ᱞᱟᱹᱭ ᱟᱠᱚᱣᱟ
ᱦᱚᱭ ᱦᱚᱭ
ᱡᱟᱛᱮ, ᱚᱱᱟ ᱠᱚ ᱫᱚᱦᱚ ᱤᱫᱤ ᱛᱟᱵᱚᱱ ᱢᱟ
ᱟᱨ ᱱᱚᱝᱠᱟ ᱡᱩᱫᱤ, ᱦᱳᱭ ᱟᱵᱚ ᱡᱩᱫᱤ ᱱᱚᱝᱠᱟ ᱡᱟᱦᱟᱸᱻ ᱯᱨᱳᱜᱨᱟᱢ ᱨᱮᱵ ᱱᱚᱣᱟ ᱠᱚᱵᱚᱱ ᱞᱟᱹᱭ ᱥᱟᱰᱮᱭᱟ ᱵᱷᱟᱜᱤ ᱞᱮᱠᱟ ᱡᱟᱦᱟᱸᱭ ᱠᱚ ᱵᱟᱠᱚ ᱵᱟᱲᱟᱭᱟ ᱩᱱᱠᱩ ᱵᱟᱝ ᱵᱟᱲᱟᱭᱟᱱ ᱦᱚᱲ ᱵᱷᱟᱹᱜᱤ ᱪᱮᱦᱨᱟ ᱠᱚ ᱥᱮᱬᱟᱭ ᱛᱟᱵᱚᱱᱟ ᱟᱨ ᱡᱩᱫᱤ ᱟᱠᱚ ᱟᱛᱳ ᱠᱚᱨᱮ ᱦᱚᱸ ᱡᱩᱫᱤᱫ ᱜᱩᱨᱩ ᱢᱟᱦᱟ ᱠᱚ ᱵᱟᱝ ᱦᱩᱭᱩᱜ ᱠᱟᱱ ᱠᱷᱟᱱ ᱠᱚ ᱟᱠᱚ ᱟᱛᱳᱨᱮᱱ ᱦᱚᱲ ᱠᱚ ᱵᱩᱡᱷᱟᱹᱣ ᱠᱚᱣᱟ ᱟᱨ ᱦᱩᱞ ᱢᱟᱦᱟ ᱠᱚ ᱠᱚᱨᱟᱣ ᱦᱚᱪᱚᱭᱟ ᱚᱱᱠᱟᱻ ᱜᱟᱯᱟᱞᱢᱟᱨᱟᱣ ᱞᱮᱠᱷᱟᱱ ᱵᱷᱟᱜᱤ ᱪᱟᱞᱟᱜᱼᱟ
ᱵᱷᱟᱹᱞᱮ ᱪᱟᱞᱟᱣ ᱜᱮ ᱫᱚᱨᱠᱟᱨ ᱠᱟᱱᱟ ᱟᱨ ᱵᱷᱟᱞᱮ ᱪᱟᱞᱟᱜ ᱥᱟᱶᱛᱮ, ᱵᱷᱟᱞᱮ ᱵᱷᱟᱵᱽᱛᱮ ᱪᱟᱞᱟᱣ ᱫᱚᱨᱠᱟᱨ ᱠᱟᱱᱟ ᱟᱨᱠᱤ
ᱦᱳᱭ ᱦᱚᱭ ᱦᱚᱭ
ᱛᱚ ᱚᱱᱟ ᱞᱟᱹᱜᱤᱫ ᱛᱮ, ᱵᱷᱟᱹᱞᱤ ᱡᱩᱛ ᱵᱟᱲᱟᱭ ᱞᱟᱹᱠᱛᱤᱤᱭᱟᱵᱚᱱᱟ ᱥᱮ ᱵᱷᱟᱞᱮ ᱡᱩᱫᱤ ᱵᱟᱰᱟᱭ ᱜᱮ ᱞᱟᱹᱠᱛᱤ ᱢᱟᱱᱮ, ᱵᱟᱰᱟᱭ ᱜᱮ ᱵᱟᱹᱱᱩᱜ ᱛᱟᱵᱚᱱᱟ ᱛᱟᱦᱞᱮ ᱪᱮᱠᱟᱛᱮᱵᱚᱱ, ᱵᱷᱟᱞᱮ ᱵᱷᱟᱯᱛᱮ ᱪᱮᱠᱟᱛᱮᱵᱚᱱ ᱪᱟᱞᱟᱣᱟ
ᱦᱳᱭ ᱦᱳᱭ ᱱᱚᱣᱟ ᱠᱟᱛᱷᱟ ᱠᱟᱱ ᱜᱮᱭᱟ
ᱚᱱᱟ ᱜᱮ
ᱵᱩᱨᱩ ᱵᱚᱸᱜᱟ ᱥᱮᱫ ᱵᱤᱱ ᱪᱟᱞᱟᱣ ᱞᱮᱱᱟ ᱥᱮ ᱵᱟᱝ?
ᱵᱩᱨᱩ ᱵᱚᱸᱜᱟ ᱵᱟᱝ, ᱪᱟᱞᱟᱣ ᱦᱩᱭ ᱠᱟᱱᱟ ᱜᱚᱝᱠᱮ, ᱵᱩᱨᱩ ᱵᱚᱸᱜᱟ ᱵᱤᱱᱤᱰ ᱠᱚ ᱛᱟᱦᱮᱸ ᱠᱟᱱᱟ ᱟᱨ ᱵᱩᱨᱩ ᱵᱚᱝᱜᱟ ᱫᱚ ᱵᱟᱝ ᱪᱟᱞᱟᱣ ᱞᱮᱱᱟ ᱟᱨ ᱦᱚᱞᱟ ᱢᱟᱦᱫᱮ ᱨᱮ ᱠᱩᱲᱤ ᱰᱩᱝᱨᱤ ᱯᱟᱨᱚᱢᱱᱟ ᱚᱱᱛᱮᱦᱚᱸ ᱵᱟᱝ ᱪᱟᱞᱟᱣ ᱦᱩᱭᱞᱮᱱᱟ ᱟᱨᱚ ᱦᱟᱹᱛᱤ ᱵᱩᱨᱩ ᱢᱮᱱᱟᱜ ᱜᱮᱭᱟ ᱚᱱᱟ ᱵᱩᱨᱩ, ᱜᱟᱯᱟ ᱚᱲᱟᱜ ᱪᱟᱞᱟᱣ ᱞᱤᱧ ᱢᱮᱱ ᱫᱟ ᱛᱚ ᱦᱟᱸᱜ ᱜᱟᱯᱟ ᱚᱲᱟᱜ ᱪᱟᱞᱟᱣ ᱢᱮᱱ ᱪᱟᱞᱟᱣ ᱜᱮᱞᱤᱧ ᱢᱮᱱᱫᱟ ᱥᱮᱛᱟᱜ ᱨᱮ ᱞᱤᱧ ᱪᱟᱞᱟᱜᱼᱟ ᱠᱟᱨᱚᱱ ᱞᱚᱠᱷᱤ ᱵᱷᱟᱱᱰᱟᱨ ᱠᱚ ᱵᱟᱝ ᱦᱩᱭᱩᱜ ᱠᱟᱱ ᱛᱟᱠᱚᱣᱟ ᱢᱟᱱᱮ ᱱᱤᱡᱮᱨᱟᱜ ᱰᱚᱠᱩᱢᱮᱱᱴᱥ ᱠᱚ ᱞᱟᱜᱟᱜ ᱠᱟᱱᱟ ᱛᱚ ᱞᱩᱠᱷᱤ ᱵᱷᱟᱱᱰᱟᱨ ᱠᱚᱨᱮ ᱡᱚᱛᱚ ᱦᱚᱲᱟᱜ ᱟᱨ ᱟᱹᱞᱤᱧᱟᱜ ᱰᱚᱠᱩᱢᱮᱱᱴᱥ ᱢᱟ ᱟᱹᱞᱤᱧ ᱴᱷᱮᱱ ᱜᱮ ᱛᱟᱦᱚᱞᱮ ᱚᱱᱟ ᱠᱚᱦᱚᱸ ᱦᱟᱸᱰᱮ ᱞᱟᱜᱟᱜ ᱠᱟᱱᱟ ᱚᱱᱟᱛᱮ ᱜᱟᱯᱟ ᱪᱟᱞᱟᱣ ᱦᱩᱭᱩᱜ-ᱟ
ᱚ ᱱᱮᱛᱟᱨ ᱢᱟ ᱮ ᱞᱚ ᱠᱷᱤ ᱵᱷᱟᱱᱰᱟᱨ ᱠᱷᱚᱱᱟᱜ ᱟᱠᱚᱣᱟᱜ ᱱᱮᱛᱟᱨ ᱪᱮᱫ ᱚᱨᱱᱚᱯᱩᱮᱱᱟ ᱵᱷᱟᱱᱰᱟᱨ ᱥᱮ ᱪᱮᱫ ᱠᱚ
ᱦᱳᱭ ᱦᱳᱭ ᱦᱚᱭ ᱦᱳᱭ ᱚᱱᱟ ᱞᱩᱠᱷᱤ ᱵᱷᱟᱱᱰᱟᱨ ᱵᱚᱞᱛᱮ ᱚᱱᱱᱚᱯᱚᱱᱚ ᱵᱷᱟᱱᱰᱟᱨ ᱜᱮ ᱦᱳᱭ
ᱟᱪᱪᱷᱟ ᱟᱪᱪᱷᱟ ᱟᱪᱪᱷᱟ ᱚᱱᱟ ᱠᱚᱨᱮ ᱢᱟ ᱫᱚᱢᱮ ᱰᱚᱠᱩᱢᱮᱱᱴᱥ ᱠᱚ ᱠᱷᱚᱠᱚᱭ ᱠᱟᱱᱟ
ᱦᱳᱭ ᱚᱱᱟ ᱚᱱᱟ ᱨᱮᱜᱮᱞᱤᱧ ᱤᱭᱟ. ᱞᱟ. ᱜᱤᱫ
ᱟᱪᱪᱷᱟ ᱟᱪᱪᱷᱟ
ᱛᱮ ᱱᱚᱣᱟ ᱞᱩᱠᱷᱤ ᱵᱷᱟᱱᱰᱟ ᱵᱚᱞᱛᱮ, ᱚᱱᱱᱚᱯᱩᱱᱱᱚ ᱵᱷᱟᱱᱰᱟᱨ ᱛᱮ ᱞᱩᱠᱷᱤ ᱵᱚᱫᱚᱞ ᱞᱩᱠᱷᱤ ᱵᱷᱟᱱᱰᱟᱨ ᱞᱤᱧ ᱞᱟᱹᱭ
ᱟᱪᱪᱷᱟ ᱟᱪᱪᱷᱟ ᱠᱷᱚᱱ-ᱫᱚᱜ ᱟᱫᱚ ᱡᱟᱦᱟᱸ ᱞᱟᱦᱟ ᱪᱟᱹᱞᱩ ᱛᱟᱦᱮᱸ ᱠᱟᱱᱟ ᱤᱱᱟᱹ ᱜᱮᱛᱚ ᱟᱫᱚ ᱫᱤᱥᱟᱹ ᱛᱟᱦᱮᱱᱟ ᱱᱟᱣᱟ ᱱᱟᱣᱟ ᱛᱮ ᱟᱨᱦᱚᱸ ᱱᱚᱣᱟ ᱠᱚ ᱪᱟᱹᱞᱩᱭᱮᱫᱟ ᱱᱚᱣᱟ ᱠᱚᱦᱚᱸ ᱵᱟᱰᱟᱭ ᱫᱚᱨᱠᱟᱨ
ᱦᱳᱭ ᱦᱮᱸ ᱟᱯᱰᱮᱴ ᱟᱠᱟᱱᱟ ᱛᱚ ᱟᱫᱚ ᱩᱱᱟᱹᱜ ᱞᱚᱜᱚᱱ ᱢᱚᱪᱟ ᱨᱮ ᱵᱟᱝ ᱥᱚᱲᱠᱚᱣ ᱠᱟᱱᱟ
ᱦᱮᱸ ᱦᱮᱸ ᱟᱫᱚ ᱥᱚᱨᱠᱟᱨᱮ ᱯᱟᱞᱴᱟᱜ ᱠᱟᱱᱟ ᱤᱭᱟᱹᱭᱱᱟ ᱛᱟᱞᱮ
ᱚ
ᱱᱤᱭᱚᱢ ᱠᱚ ᱟᱹᱨᱤ ᱠᱚ ᱟᱨᱠᱤ ᱚᱱᱟ ᱠᱚᱫᱚ ᱟᱹᱨᱩᱜ ᱜᱮᱭᱟ ᱥᱮ ᱟᱹᱨᱩᱜ ᱟᱡ ᱞᱮᱠᱟ ᱛᱮ ᱪᱟᱞᱟᱣᱟᱭ ᱩᱱᱤ ᱦᱚᱸ ᱪᱮᱥᱴᱟᱭᱟᱺᱡ ᱵᱷᱟᱞᱮ ᱵᱷᱟᱵᱛᱮ ᱪᱟᱞᱟᱣ ᱨᱮᱭᱟᱜ
ᱦᱳᱭ ᱦᱳᱭ
ᱟᱵᱚ ᱢᱟ ᱦᱮᱱᱟᱜ ᱵᱚᱱ ᱜᱮᱭᱟ ᱜᱚᱝᱠᱮ ᱧᱮᱞᱟᱵᱚᱱ ᱪᱮᱫ ᱞᱮᱠᱟ ᱵᱷᱟᱞᱤ ᱵᱷᱟᱯᱛᱮ ᱪᱟᱞᱟᱣ ᱫᱟ ᱱᱩᱭᱴᱤᱡ ᱥᱚᱨᱠᱟᱨ ᱪᱮᱫ ᱞᱮᱠᱟ ᱵᱟᱝ ᱥᱚᱨᱠᱟᱨ ᱢᱟ ᱡᱟᱦᱟᱸ ᱞᱮᱠᱟᱱᱤᱜ ᱜᱮ ᱦᱩᱭᱮᱱ ᱟᱫᱚ ᱟᱛᱳ ᱴᱚᱞᱟ ᱨᱮᱱᱟᱜ ᱡᱟᱦᱟᱸ ᱟᱵᱚᱣᱟᱜ ᱡᱟᱦᱟᱸ ᱞᱟᱦᱟ ᱛᱮᱭᱟᱜ ᱡᱟᱦᱟᱸ ᱠᱚ ᱦᱮᱱᱟᱜ ᱛᱟᱵᱚᱱᱟ ᱟᱵᱚᱣᱟᱜ ᱚᱱᱟ ᱠᱚ ᱟᱛᱮ ᱢᱟᱱᱟᱣ ᱫᱟᱲᱮᱭᱟᱜ ᱢᱟ ᱤᱱᱟᱹ ᱠᱷᱟᱱ ᱜᱮ ᱥᱮ ᱟᱵᱚᱣᱟᱜ ᱢᱟᱱᱮ
ᱜᱚᱝᱠᱮ ᱛᱟᱦᱚᱞᱮ ᱟᱯᱮ ᱥᱮᱫ ᱫᱚ ᱵᱤᱨ ᱫᱤᱥᱟᱹᱢ ᱥᱮ ᱵᱤᱞᱟᱹᱛ ᱫᱤᱥᱟᱹᱢ
ᱟᱞᱮ ᱥᱮᱫ ᱢᱟ ᱵᱤᱨ ᱫᱤᱥᱟᱹᱢ ᱜᱮ
ᱟᱪᱪᱷᱟ ᱟᱪᱪᱷᱟ ᱛᱟᱞᱮ ᱥᱟᱦᱟᱱ ᱥᱟᱠᱟᱢ ᱢᱟ ᱩᱫ ᱯᱩᱴᱠᱟᱹ ᱢᱟ ᱧᱟᱢᱚᱜ ᱠᱟᱱ ᱜᱮ ᱱᱮᱛᱟᱨ ᱫᱤᱱ ᱫᱚ
ᱦᱮᱸ ᱱᱤᱛ ᱢᱟ ᱯᱩᱴᱠᱟᱹ ᱠᱚ ᱫᱚᱢᱮ ᱠᱚ ᱚᱢᱚᱱᱚᱜ ᱠᱟᱱᱟ
ᱟᱪᱪᱷᱟ ᱟᱨ ᱯᱩᱴᱠᱟᱹ ᱠᱚᱫᱚ ᱛᱟᱦᱚᱞᱮ ᱛᱤᱱᱟᱹᱜ ᱠᱟᱛᱮᱜ ᱠᱚ ᱠᱮᱡᱤ ᱫᱟ
ᱮᱠᱷᱚᱱ ᱫᱚ ᱟᱠᱷᱨᱤᱧ ᱞᱮᱠᱟ ᱫᱚ ᱛᱮᱢᱚᱱ ᱫᱚ ᱟᱹᱨᱤ ᱠᱚ ᱥᱟᱹᱨᱫᱤᱜ-ᱟ ᱟ ᱦᱮᱸ ᱠᱚ ᱤᱭᱟᱹᱜ ᱠᱟᱱᱟ ᱟᱫᱚᱢᱟᱜ ᱫᱚ᱾ ᱥᱟᱹᱨᱫᱤ ᱞᱮᱱᱠᱷᱟᱱ ᱜᱮᱠᱚ ᱟᱹᱠᱷᱨᱤᱧ ᱠᱚᱣᱟ ᱢᱟ ᱟᱫᱚ ᱡᱮ ᱡᱟ ᱥᱤᱡᱤᱱ ᱤᱱᱟᱹ ᱥᱤᱡᱤᱱ ᱨᱮᱱᱟᱜ ᱫᱟᱢ ᱛᱮᱜᱮᱛᱚ ᱪᱟᱞᱟᱜᱼᱟ ᱦᱟᱸᱜ᱾ ᱮᱠᱷᱚᱱ ᱛᱤᱠᱤᱱ ᱨᱮ ᱢᱟᱨᱠᱮᱴ ᱨᱮ ᱦᱮᱡ ᱞᱮᱱᱠᱷᱟᱱ ᱱᱚᱣᱟ ᱪᱟᱞᱟᱜ
ᱫᱟᱢ ᱦᱚᱸ ᱵᱟᱹᱲᱛᱤᱜ-ᱟ
ᱱᱟᱡᱽ ᱠᱚᱦᱚᱸ ᱪᱟᱥ ᱵᱟᱲᱟ ᱟᱠᱟᱫᱟ ᱵᱤᱱ ᱥᱮ ᱵᱟᱝ
ᱟᱱᱟᱡᱽ ᱠᱚ ᱮᱠᱷᱚᱱ ᱫᱚ ᱛᱮᱢᱚᱱ ᱫᱚ ᱵᱟᱹᱱᱩᱜ-ᱟ ᱡᱟᱹᱯᱩᱫ ᱠᱮᱫᱟᱭ ᱫᱚᱢᱮ ᱫᱤᱭᱮ ᱡᱟᱨᱠᱟᱣ ᱦᱚᱸ ᱡᱟᱨᱠᱟᱣᱮᱱ ᱛᱟᱞᱤᱧᱟᱹ
ᱦ
ᱦᱟᱱᱟᱡ ᱠᱚ ᱪᱟᱥ ᱵᱟᱲᱟ ᱦᱩᱭ ᱨᱮᱦᱚᱸ ᱢᱟᱱᱮ ᱚᱲᱟᱜ ᱡᱚᱢ ᱞᱮᱠᱟᱜ ᱜᱮ ᱵᱮᱸᱜᱟᱲ ᱵᱟᱨᱭᱟ ᱜᱟᱱ ᱟᱨ ᱵᱤᱞᱟᱹᱛᱤ ᱵᱟᱨᱭᱟ ᱜᱟᱱ ᱫᱷᱟᱨᱮ ᱫᱷᱟᱨᱮ ᱛᱮ ᱢᱟᱹᱨᱤᱪ ᱟᱨ ᱦᱟᱸᱰᱮ ᱱᱟᱰᱮ ᱠᱚᱸᱰᱷᱟ ᱠᱟᱹᱴᱤᱡ ᱨᱚᱦᱚᱭ ᱵᱟᱲᱟ ᱦᱩᱭ ᱠᱟᱱᱟ ᱟᱹᱷᱨᱤᱧ ᱞᱮᱠᱟ ᱫᱚ ᱵᱟᱝ ᱚᱲᱟᱜ ᱡᱚᱢ ᱥᱚᱝᱥᱟᱨ ᱪᱟᱞᱟᱣ ᱞᱮᱠᱟ᱾
ᱦᱮᱸ ᱤᱱᱠᱟᱹ ᱜᱮ ᱫᱚᱨᱠᱟᱨ ᱟᱵᱚ ᱠᱚᱣᱟᱜ ᱫᱚ ᱟᱫᱚ ᱠᱤᱨᱤᱧ ᱠᱟᱛᱮ ᱵᱚᱱ ᱡᱚᱢ ᱫᱟᱲᱮᱭᱟᱜᱼᱟ ᱠᱤ᱾ ᱥᱚᱵ ᱫᱤᱱ ᱫᱚ ᱚᱱᱟ ᱠᱚᱦᱚᱸ ᱫᱚᱨᱠᱟᱨ
ᱚᱸ
ᱫᱤᱭᱮ ᱟᱹᱛᱩᱳ ᱠᱚᱨᱮ ᱢᱟ ᱛᱚ ᱛᱤᱥᱜᱮ ᱡᱮᱱᱚᱱᱟᱜ ᱵᱤᱱ ᱢᱮᱱᱮᱫᱫᱟ ᱜᱟᱯᱟᱱᱚᱜ
ᱦᱳᱭ ᱜᱟᱯᱟ ᱪᱟᱞᱟᱜ ᱞᱤᱧ ᱢᱮᱱ ᱮᱫᱟ᱾
ᱟᱪᱪᱷᱟ ᱟᱯᱮ ᱚᱱᱛᱮ ᱟᱛᱤ ᱴᱚᱞᱟ ᱠᱚᱨᱮ ᱵᱟᱦᱟ ᱢᱟᱜ ᱢᱚᱬᱮ ᱠᱚ ᱢᱟᱱᱟᱣ ᱜᱮᱭᱟ ᱥᱮ ᱵᱟᱝ
ᱪᱮᱛ? ᱚ ᱦᱚᱸ ᱵᱟᱦᱟᱜ ᱢᱟᱜ ᱢᱚᱬᱮ ᱠᱚᱫᱚ ᱦᱩᱭᱩᱜ ᱜᱮᱭᱟ᱾
ᱟᱪᱪᱷᱟ ᱡᱟᱸᱠᱡᱚᱢᱚᱠ ᱜᱮ ᱦᱩᱭᱩᱜ ᱟ ᱥᱮ?
ᱚᱱᱟ ᱵᱟᱦᱟ ᱢᱟᱜ ᱢᱚᱬᱮ ᱢᱟ ᱫᱩᱦᱟᱡᱟᱨ ᱯᱚᱸᱪᱤᱥ ᱨᱮ ᱦᱳ ᱟᱠᱟᱱᱟ᱾
ᱦᱩᱸ
ᱤᱭᱟᱹ ᱢᱟᱜ ᱢᱚᱲᱮ ᱫᱚ ᱟᱨ ᱵᱟᱦᱟ ᱫᱚ ᱦᱩᱭ ᱟᱠᱟᱱᱟ ᱱᱤᱭᱟᱹ ᱫᱷᱟᱣ ᱦᱚᱸ ᱟᱨ ᱥᱮᱭ ᱠᱟᱞᱛᱮ ᱢᱟᱢᱚᱬᱮ ᱫᱚ ᱪᱷᱟᱵᱤᱥ ᱤᱭ ᱨᱮ ᱛᱤᱨᱤᱥ ᱨᱮ ᱢᱚᱬᱮ ᱥᱮᱨᱢᱟ ᱪᱷᱟᱲᱟ ᱪᱷᱟᱲᱟ ᱢᱟᱜ ᱢᱚᱬᱮ ᱦᱩᱭᱩᱜ ᱠᱟᱱᱟ ᱛᱚ ᱟᱞᱮ ᱫᱚ
ᱟᱪᱪᱷᱟ ᱟᱪᱪᱷᱟ ᱟᱪᱪᱷᱟ ᱟᱪᱪᱷᱟ
ᱚ
ᱟᱫᱚ ᱵᱷᱮᱜᱟᱨ ᱵᱷᱮᱜᱟᱨ ᱟᱛᱩ ᱨᱮ ᱵᱷᱮᱜᱟᱨ ᱵᱷᱮᱜᱟᱨ ᱟᱵᱚᱣᱟᱜ ᱟᱹᱨᱤ ᱛᱟᱵᱚᱱ ᱥᱮ ᱚᱠᱟ ᱫᱚ ᱯᱮ ᱥᱮᱨᱢᱟ ᱚᱠᱟ ᱫᱚ ᱢᱚᱬᱮ ᱥᱮᱨᱢᱟ
ᱟᱨ ᱚᱠᱚᱭ ᱫᱚ ᱯᱮ ᱥᱮᱨᱢᱟ ᱯᱚᱨ ᱯᱚᱨ ᱟᱨᱚ ᱛᱤᱱᱟᱹᱜ ᱫᱤᱱ ᱪᱚ ᱜᱮᱯ ᱟᱠᱚ
ᱦᱮᱸ ᱦᱮᱸ
ᱱᱚᱠᱟ ᱦᱚᱲ ᱢᱟᱱᱮ ᱟᱠᱚᱨᱮᱱ ᱦᱟᱯᱲᱟᱢ ᱠᱚ ᱚᱠᱟ ᱞᱮᱠᱟ ᱠᱚ ᱪᱟᱞᱟᱣ ᱟᱹᱜᱩ ᱟᱠᱟᱫᱟᱛᱩ ᱟᱠᱚ ᱚᱱᱠᱟ ᱠᱚ ᱪᱟᱞᱟᱣ ᱤᱫᱤᱭᱮᱫᱟ
ᱦᱮᱸ
ᱦᱳᱭ ᱦᱳᱭ
ᱚᱱᱟ ᱫᱚᱨᱠᱟᱨ ᱥᱚᱨᱦᱟᱭ ᱠᱚ ᱦᱮᱱᱟᱜ ᱟᱥᱮ ᱵᱟᱝ?
ᱦᱮᱸ ᱥᱚᱨᱦᱟᱭ ᱠᱚ ᱦᱩᱭᱩᱜᱼᱟ᱾ ᱱᱚᱜᱚᱭ ᱤᱭᱮ ᱥᱚᱨᱦᱟᱭ ᱵᱚᱸᱜᱟ ᱨᱮ ᱦᱩᱭᱩᱜᱼᱟ᱾
ᱟᱪᱪᱷᱟ ᱟᱪᱪᱷᱟ ᱛᱟᱦᱚᱞᱮ ᱯᱮᱲᱟ ᱠᱚᱫᱚ ᱯᱮ ᱱᱮᱶᱛᱟ ᱜᱮᱭᱟ ᱵᱷᱟᱞᱤ ᱞᱮᱠᱟ ᱜᱮ?
ᱦᱳᱭ ᱱᱮᱶᱛᱟ ᱵᱟᱲᱟ ᱦᱩᱭᱩᱜ ᱜᱮᱭᱟ᱾
ᱰᱟᱝᱨᱤ ᱠᱚᱯᱮ ᱠᱷᱩᱱᱴᱟᱹᱣ ᱠᱚᱣᱟ ᱥᱮ ᱵᱟᱝ?
ᱦᱳᱭ ᱠᱷᱩᱱᱴᱟᱹᱣ ᱦᱩᱭᱩᱜᱼᱟ ᱜᱚᱝᱠᱮ ᱟᱪᱪᱷᱟ ᱴᱷᱤᱠ ᱴᱷᱤᱠ ᱜᱮᱭᱟ ᱜᱚᱢᱠᱮ ᱛᱟᱦᱚᱞᱮ ᱚᱠᱛᱚ ᱠᱚ ᱦᱩᱭᱮᱱᱟ ᱛᱟᱦᱚᱞᱮ ᱤᱱᱟᱹᱜᱟᱱ ᱟᱹᱰᱤ ᱜᱷᱟᱹᱲᱤᱡ ᱞᱟᱝ ᱨᱚᱯᱚᱲᱮᱱᱟ ᱛᱟᱦᱚᱞᱮ ᱤᱱᱟᱹᱜ ᱜᱮᱞᱟᱝ ᱨᱚᱯᱚᱲᱟ ᱛᱟᱦᱮᱱᱟ᱾
ᱦᱮᱸ ᱜᱚᱝᱠᱮ ᱟᱹᱰᱤ ᱢᱚᱸᱡᱽ ᱵᱩᱡᱽ ᱮᱱᱟ ᱟᱹᱵᱤᱱ ᱥᱟᱶ ᱜᱟᱟᱞᱛᱟᱟᱣ ᱠᱟᱛᱮᱫ
ᱦᱮᱸ ᱜᱚᱢᱠᱮ ᱴᱷᱤᱠ ᱜᱮᱭᱟ ᱡᱚᱦᱟᱨ ᱡᱚᱦᱟᱨ ᱜᱚᱢᱠᱮ ᱛᱟᱦᱮ ᱦᱮᱸ ᱦᱮᱸ ᱜᱚᱢᱠᱮ᱾